ᱡᱚᱦᱟᱨ ᱜᱮ ᱜᱚᱢᱠᱮ᱾
ᱦᱮᱞᱳ᱾
ᱦᱮᱸ᱾ ᱦᱮᱞᱳ᱾ ᱦᱮᱞᱳ᱾
ᱦᱳᱭ ᱟᱸᱡᱚᱢᱮᱫᱟᱢ?
ᱦᱮᱸ ᱦᱮᱸ ᱟᱸᱡᱚᱢᱫᱤᱧ᱾
ᱢᱮᱱᱫᱟᱹᱧ ᱪᱮᱫ ᱠᱚᱵᱤᱱ ᱪᱤᱠᱟ ᱦᱳᱭ ᱱᱟᱯᱟᱭ ᱵᱟᱟ ᱜᱮ᱾
ᱪᱮᱫ ᱦᱚᱸ ᱵᱟᱝ ᱚᱲᱟᱜ ᱠᱚᱨᱮ ᱜᱮ ᱢᱮᱱᱟᱜ ᱞᱤᱧᱟᱹ ᱟᱫᱚ ᱾ ᱦᱮᱸ ᱨᱚᱦᱚᱭ ᱠᱚ ᱦᱩᱭᱩᱜ ᱠᱟᱱᱟ ᱛᱚ ᱟᱫᱚ ᱦᱮᱸ ᱫᱟᱜ ᱠᱮᱫ ᱜᱮᱭᱟᱭ ᱱᱚᱜ-ᱚᱭ ᱛᱚ ᱢᱤᱫ ᱜᱷᱟᱹᱲᱤᱡ ᱞᱟᱦᱟ ᱦᱟᱥᱩᱲ ᱠᱮᱫᱟᱭ ᱾ ᱠᱟ ᱛᱟᱨᱟᱥᱤᱧ ᱥᱚᱢᱚᱭᱮ ᱫᱟᱜ ᱠᱮᱫᱟ ᱾ ᱫᱚᱢᱮ ᱫᱚᱢᱮ ᱜᱮ ᱫᱟᱜ ᱠᱮᱫᱟᱭ ᱾ ᱱᱚᱜ-ᱚᱭ ᱢᱤᱫ ᱜᱷᱟᱹᱲᱤᱡ ᱞᱟᱦᱟ ᱟᱥᱩᱲᱟ ᱠᱟᱫᱟᱭ, ᱟᱯᱮ ᱚᱱᱛᱮ ᱫᱟᱜ ᱠᱮᱫᱟᱭ?
ᱦᱚᱸ ᱫᱟᱜ ᱵᱟᱲᱟ ᱠᱮᱫ ᱜᱮᱭᱟ ᱱᱚᱛᱮ ᱦᱚᱸ ᱾
ᱪᱮᱫ ᱞᱮᱠᱟ ᱢᱟᱱᱮ ᱵᱷᱟᱜᱮ ᱜᱮ? ᱦᱮᱸ᱾
ᱦᱳᱭ ᱵᱷᱟᱜᱮ ᱜᱮ ᱾ ᱱᱚᱝᱠᱟ ᱜᱮ ᱠᱟᱹᱴᱤᱡ ᱠᱟᱹᱴᱤᱡ ᱫᱟᱜ ᱮᱫᱟ ᱫᱤᱱ ᱜᱮ ᱾
ᱦᱮᱸ ᱵᱟᱝ ᱟᱞᱮ ᱱᱚᱛᱮ ᱫᱚ ᱵᱷᱟᱜᱮ ᱜᱮ ᱫᱟᱜ ᱮᱫᱟᱭ ᱢᱚᱴᱟᱢᱩᱴᱤ ᱾ ᱫᱟᱜ ᱫᱚ ᱵᱷᱟᱜᱤ ᱜᱮ ᱫᱟᱜ ᱮᱫᱟᱭ ᱨᱚᱦᱚᱭ ᱠᱚᱦᱚᱸ ᱪᱟᱹᱞᱩ ᱠᱟᱱᱟ ᱟᱞᱮ ᱱᱚᱛᱮ ᱫᱚ ᱾ ᱟᱯᱮ ᱚᱱᱮᱛ ᱫᱚ?
ᱨᱚᱦᱚᱭ ᱠᱚ ᱟᱹᱣᱨᱤᱟᱜ-ᱟ ᱾ ᱠᱟᱹᱴᱤᱡ ᱠᱟᱴᱤᱡ ᱫᱟᱜ ᱮᱫᱟᱭ ᱱᱚᱣᱟ ᱵᱟᱹᱫᱽ ᱠᱚᱨᱮ ᱵᱟᱭ ᱛᱚᱸᱵᱟ ᱪᱚᱣᱟᱜ ᱠᱟᱱᱟ ᱾
ᱚ
ᱦᱚ ᱵᱟᱹᱭᱦᱟᱹᱲ ᱠᱚ ᱥᱮ ᱠᱟᱴᱤᱡ
ᱦᱩᱸ
ᱦᱮᱸ
ᱨᱚᱦᱚᱭ ᱵᱟᱲᱟ ᱠᱚᱫᱚ ᱪᱟᱞᱩ ᱟᱠᱟᱱ ᱜᱮᱭᱟ?
ᱦᱮᱸ ᱪᱟᱹᱞᱩ ᱟᱠᱟᱱ ᱜᱮᱭᱟ ᱢᱤ ᱢᱤᱫ ᱦᱚᱲᱟᱜ ᱠᱚᱫᱚ ᱩᱱᱠᱩ ᱡᱟᱦᱟᱸᱭ ᱟᱠᱚᱣᱟᱜ ᱤᱭᱟᱹ ᱛᱟᱦᱮᱸ ᱠᱟᱱᱟ ᱟᱨᱠᱤ ᱚᱱᱠᱟ ᱢᱚᱴᱚᱨ ᱠᱚ ᱥᱮᱞᱳ ᱠᱚ ᱾
ᱦᱩᱸ
ᱩᱱᱠᱩᱣᱟᱜ ᱩᱱᱠᱩᱣᱟᱜ ᱫᱚ ᱨᱚᱦᱚᱭ ᱠᱚ ᱪᱟᱵᱟ ᱦᱮᱡ ᱠᱟᱱᱟ ᱾ ᱟᱨ ᱡᱟᱦᱟᱸᱭ ᱠᱚ ᱱᱚᱣᱟ ᱤᱭᱟᱹ ᱥᱮᱨᱢᱟ ᱫᱟᱜ ᱵᱷᱚᱨᱥᱟ ᱨᱮ ᱢᱮᱱᱟᱜ ᱠᱚᱣᱟ ᱩᱱᱠᱩ ᱫᱚ ᱯᱮ ᱥᱤᱭᱮᱫ ᱜᱮᱭᱟ ᱠᱚ ᱢᱤ ᱢᱤᱫ ᱦᱚᱲ ᱠᱚᱫᱚ ᱠᱚ ᱨᱚᱦᱚᱭᱮᱟ ᱱᱤᱛᱚᱜ ᱾
ᱚᱱᱠᱟ, ᱟᱯᱮ ᱥᱮᱫ ᱫᱚ?
ᱱᱚᱛᱮ ᱫᱚ ᱮᱠᱷᱚᱱ ᱦᱚᱸ ᱟᱣᱨᱤ ᱠᱚ ᱮᱛᱚᱦᱚᱵᱟ ᱾ ᱛᱚ ᱵᱟᱹᱫ ᱠᱚᱠᱚ ᱥᱤ ᱵᱟᱲᱟᱭᱮᱫᱟ ᱾
ᱦᱮᱸ ᱾
ᱟᱫᱚ ᱛᱚᱞᱟ ᱵᱟᱹᱫᱽ ᱠᱚᱨᱮ ᱚᱱᱠᱟ ᱫᱟᱜ ᱠᱚᱜᱮ ᱟᱣᱨᱤ ᱛᱚᱸᱵᱟᱜ-ᱟ, ᱟᱫᱚ ᱥᱟᱱᱟᱢ ᱠᱚᱜᱮ ᱥᱮᱨᱢᱟ ᱡᱟᱹᱲᱤ ᱜᱮᱠᱚ ᱛᱟᱸᱜᱤ ᱠᱟᱫᱟ ᱾
ᱟᱞᱮ ᱱᱚᱛᱮ ᱫᱚ ᱚᱱᱮ ᱠᱟ ᱤᱭᱟᱹ ᱠᱚ ᱢᱮᱱᱟᱜ ᱛᱮ ᱢᱚᱴᱚᱨ ᱠᱚ ᱥᱮᱞᱳ ᱠᱚ ᱾ ᱢᱤᱱᱤ ᱠᱚ ᱚᱱᱟ ᱛᱮᱜᱮ ᱫᱟᱜ ᱫᱚ ᱢᱚᱴᱟᱢᱩᱴᱤ ᱪᱟᱥ ᱫᱚ ᱞᱚᱜᱚᱱ ᱜᱮ ᱦᱩᱭᱩᱜ ᱛᱟᱞᱮᱭᱟ ᱾
ᱮ ᱪᱟᱥ ᱠᱚᱫᱚ ᱢᱤᱫ ᱫᱷᱟᱣ ᱜᱮ ᱦᱩᱭᱩᱜ ᱛᱟᱯᱮᱭᱟ ᱥᱮ ᱵᱟᱨ ᱫᱷᱟᱣ? ᱢᱮᱱᱟᱜ ᱟᱠᱟᱫ ᱜᱮᱭᱟ ᱩᱱᱟᱹᱜ ᱜᱟᱱ ᱫᱚ ᱵᱟᱹᱱᱩᱜ-ᱟ ᱾
ᱦᱮᱸ ᱵᱟᱨ ᱫᱷᱟᱣ ᱜᱮ ᱦᱩᱭᱩᱜ-ᱟ, ᱟᱯᱮ ᱚᱱᱛᱮ ᱫᱚ
ᱚᱱᱛᱮ ᱦᱚᱸ ᱵᱟᱫᱽᱫᱷᱟᱣ ᱜᱮ ᱧᱩᱭᱩᱜ ᱜᱮᱭᱟ᱾ ᱟᱨ ᱥᱚᱵᱡᱤ ᱪᱟᱥ ᱠᱚ ᱦᱩᱭᱩᱜ ᱜᱮᱭᱟ ᱥᱮ ᱵᱟᱝ?
ᱦᱮᱸ ᱥᱚᱵᱽᱡᱤ ᱪᱟᱥ ᱠᱚᱫᱚ ᱦᱩᱭᱩᱜ ᱜᱮᱭᱟ ᱚᱱᱠᱟ᱾ ᱤᱭᱟᱹ ᱠᱚᱞᱮ ᱪᱟᱥ ᱵᱟᱲᱟᱭᱟ᱾ ᱢᱟᱱᱮ ᱱᱤᱛᱚᱜ ᱥᱚᱢᱚᱭ ᱫᱚ ᱟᱨᱠᱤ ᱵᱟᱝ ᱦᱩᱭᱩᱜᱼᱟ ᱱᱤᱛᱚᱜ ᱫᱚ ᱫᱟᱜᱟᱭᱛᱚ ᱫᱚᱢᱮ ᱡᱟᱨᱠᱟᱜ ᱛᱟᱞᱮᱭᱟ ᱟᱨᱠᱤ ᱚᱱᱟ ᱚᱱᱠᱟ ᱤᱭᱟᱹ ᱥᱮᱫ ᱦᱮᱸ ᱦᱮᱸ᱾
ᱦᱚ ᱵᱚᱨᱥᱟ,
ᱚᱱᱛᱮ ᱚᱱᱛᱮ ᱦᱮᱸ ᱞᱟᱹᱭ ᱫᱟᱞᱤᱧ ᱚᱱᱛᱮ ᱫᱚ ᱪᱮᱫ ᱪᱮᱫ? ᱪᱮᱫ ᱪᱮᱫ ᱥᱚᱵᱽᱡᱤ ᱪᱟᱥ ᱦᱩᱭᱩᱜᱼᱟ ᱥᱮ ᱵᱟᱝ ᱦᱩᱭᱩᱜ ᱜᱮᱭᱟ ᱚᱱᱛᱮ ᱫᱚ?
ᱦᱩᱭᱩᱜ ᱜᱮᱭᱟ ᱥᱟᱱᱟᱢᱟᱜ ᱠᱚᱜᱮ ᱪᱟᱥ ᱛᱚᱲᱟ ᱦᱩᱭᱩᱜ ᱜᱮᱭᱟ᱾
ᱟᱪᱪᱷᱟ᱾ ᱟᱨ ᱤᱭᱟᱹ ᱠᱚᱯᱮ ᱪᱟᱥ ᱵᱟᱲᱟᱭᱟ ᱥᱮ ᱵᱟᱝ ᱛᱩᱲᱤ ᱠᱚ ᱛᱤᱞᱢᱤᱧ ᱠᱚ᱾
ᱦᱚᱸ ᱚᱱᱟ ᱠᱚᱫᱚ ᱪᱟᱥ ᱠᱟᱛᱮᱜ ᱚᱱᱟ ᱠᱚᱫᱚ ᱨᱟᱠᱟᱵ ᱵᱟᱲᱟ ᱦᱩᱭᱩ ᱟᱠᱟᱱᱟ᱾
ᱚ ᱪᱮᱫ ᱪᱮᱫ ᱞᱮᱠᱟ ᱠᱟᱛᱮᱫ ᱯᱮ ᱪᱟᱥᱟ ᱚᱱᱟ ᱠᱚᱫᱚ᱾ ᱪᱮᱫ ᱞᱮᱠᱟ ᱤᱭᱟᱹ ᱠᱚᱯᱮ ᱚᱱᱟ ᱯᱚᱫᱽᱫᱷᱚᱨᱤ ᱪᱮᱫ ᱞᱮᱠᱟᱯᱮ ᱤᱭᱟᱹᱭᱟ?
ᱚᱱᱟ ᱠᱚᱫᱚ ᱚᱱᱮ ᱟᱹᱞᱩ ᱯᱳᱭᱞᱳ ᱥᱚᱵᱽᱡᱤ ᱠᱚ ᱪᱟᱥ ᱵᱟᱲᱟᱭᱮᱫ ᱛᱮ ᱚᱱᱟ ᱠᱚ ᱨᱟᱠᱟᱵ ᱠᱟᱛᱮᱜ ᱜᱮ᱾ ᱱᱚᱣᱟ ᱟᱹᱞᱩ ᱠᱚ ᱨᱚᱦᱚᱭ ᱦᱩᱭᱩᱜ ᱜᱮᱭᱟ ᱛᱚ ᱵᱟᱹᱫᱽ ᱨᱮ ᱱᱚᱣᱟ ᱟᱹᱞᱩ ᱚᱱᱟ ᱛᱟᱲᱟᱣ ᱠᱟᱛᱮ ᱜᱮ ᱟᱫᱚ ᱡᱟᱦᱟᱸ ᱥᱤᱭᱳᱜ ᱠᱟᱱᱟ ᱥᱮ,
ᱦᱮᱸ ᱦᱮᱸ,
ᱚᱱᱟ ᱨᱮᱜᱮ ᱜᱟᱫᱮ ᱟᱫᱚ ᱜᱩᱨᱤᱡ ᱠᱚ ᱠᱟᱹᱴᱤᱡ ᱦᱟᱞᱠᱟ ᱧᱚᱜ ᱥᱟᱨ ᱠᱚ ᱮᱢ ᱵᱟᱲᱟ ᱦᱩᱭᱩᱜᱼᱟ᱾
ᱦᱮᱸ ᱦᱮᱸ,
ᱥᱟᱱᱟᱢ ᱦᱚᱲ ᱫᱚ ᱟᱨᱠᱤ ᱚᱱᱟ ᱢᱤᱫᱴᱟᱝ ᱵᱟᱨ ᱨᱚᱠᱚᱢ ᱯᱚᱫᱽᱫᱷᱚᱛᱤ᱾ ᱯᱛᱤ ᱠᱚ ᱠᱚᱨᱟᱣ ᱜᱮ ᱚᱠᱚᱭ ᱠᱚᱫᱚ ᱠᱚ ᱮᱢᱟᱜ ᱜᱮᱭᱟ ᱚᱠᱚᱭ ᱠᱚᱫᱚ ᱵᱟᱝ ᱠᱚ ᱮᱢᱟᱜ ᱜᱮᱭᱟ ᱥᱟᱨ ᱠᱚ᱾
ᱦᱩᱸ,
ᱚᱠᱚᱭ ᱠᱚᱫᱚ ᱠᱚ ᱢᱮᱱᱟ ᱚᱱᱮ ᱡᱟᱦᱟᱸ᱾ ᱦᱩᱭ ᱞᱮᱱᱟ ᱟᱹᱞᱩ ᱨᱮ ᱚᱱᱟ ᱥᱟᱨ ᱛᱮᱜᱮ ᱦᱩᱭᱩᱜᱼᱟ ᱚᱠᱚᱭ ᱠᱚᱫᱚ ᱠᱚ ᱢᱮᱱᱟ᱾ ᱵᱟᱝᱟ ᱠᱟᱹᱴᱤᱡ ᱥᱟᱨ ᱵᱚᱱ ᱮᱢᱟᱜᱼᱟ᱾
ᱦᱮᱸ,
ᱟᱫᱚ ᱟᱯᱮ ᱚᱱᱛᱮ ᱟᱞᱩ ᱪᱟᱥ ᱦᱚᱸ ᱦᱩᱭᱩᱜ ᱜᱮᱭᱟ?
ᱦᱳᱭ ᱟᱞᱩ ᱪᱟᱥ ᱦᱩᱭᱩᱜ ᱜᱮ᱾
ᱟᱞᱩ ᱫᱚ ᱪᱮᱫᱞ ᱞᱮᱠᱟ ᱠᱟᱛᱮ ᱠᱚ ᱚᱱᱟ ᱫᱚᱠᱚ ᱨᱚᱦᱚᱭᱟ᱾ ᱪᱮᱫ ᱪᱮᱫ ᱯᱚᱫᱽᱫᱷᱚᱛᱤ ᱠᱚᱨᱟᱣᱟ᱾
ᱟᱫᱚ ᱟᱞᱩ ᱫᱚ ᱵᱟᱲᱛᱤ ᱫᱚ ᱟᱫᱚ ᱵᱟᱝᱪᱟ ᱦᱩᱭᱟᱱᱟ ᱟᱫᱚ ᱩᱱᱟᱹᱜ ᱫᱚ ᱪᱟᱭ ᱚᱱᱟ ᱢᱮᱥ ᱠᱚᱨᱮᱜᱮ ᱛᱟᱦᱮ ᱦᱩᱭ ᱟᱠᱟᱱᱟ ᱛᱚ᱾ ᱪᱟᱥᱵᱟᱥ ᱠᱷᱚᱱᱟᱜ ᱠᱟᱹᱴᱤᱡ ᱫᱚ ᱠᱚᱢ ᱧᱚᱜ ᱜᱮ ᱧᱮᱞ ᱦᱩᱭ ᱟᱠᱟᱱᱟ᱾
ᱤᱭᱟᱹ ᱯᱟᱲᱦᱟᱜ ᱠᱟᱱ ᱜᱮᱭᱟᱵᱤᱱ ᱥᱮ
ᱦᱳᱭ ᱯᱟᱲᱦᱟᱣ ᱦᱩᱭᱩᱜ ᱠᱟᱱ ᱜᱮᱭᱟ ᱛᱚ ᱟᱫᱚ᱾
ᱚ ᱛᱤᱱᱟᱹᱜ ᱨᱮ ᱛᱤᱱᱟᱹᱜ ᱨᱮᱵᱤᱱ ᱯᱟᱲᱦᱟᱜ ᱠᱟᱱᱟ?
ᱮᱠᱷᱚᱱ ᱫᱚ ᱠᱚᱞᱮᱡᱽ ᱨᱮ ᱯᱷᱟᱥᱴ ᱥᱮᱢ ᱨᱮ᱾
ᱚ ᱟᱨ ᱪᱮᱫ ᱢᱮᱥ ᱨᱮᱜᱮ ᱢᱮᱱᱟᱜ ᱵᱤᱱᱟ ᱱᱤᱛᱳᱜ ᱫᱚ ᱛᱟᱦᱚᱞᱮ,
ᱵᱟᱝ ᱱᱤᱛᱚᱜ ᱫᱚ ᱚᱲᱟᱜ ᱦᱮᱡ ᱦᱩᱭ ᱟᱠᱟᱱᱟ᱾
ᱚ ᱱᱤᱛᱚᱜ ᱫᱚ ᱚᱲᱟᱜ ᱠᱷᱚᱱᱟᱜ ᱜᱮᱵᱤᱱ ᱯᱟᱲᱦᱟᱜ ᱠᱟᱱᱟ ᱥᱮ,
ᱦᱳᱭ ᱚᱲᱟᱜ ᱚᱲᱟᱜ ᱠᱷᱚᱱ ᱜᱮ᱾
ᱚ ᱤᱭᱟᱹ ᱚ ᱥᱮ ᱥᱮᱠᱮᱱᱰᱟᱨᱤ ᱨᱮ ᱵᱟᱝ?
ᱦᱳᱭ ᱦᱳᱭ᱾
ᱦᱮᱸ᱾
ᱵᱟᱝ ᱥᱮᱠᱮᱱᱰ ᱫᱚ ᱵᱟᱝ ᱯᱷᱟᱥᱴ ᱨᱮᱞᱤᱧ ᱢᱮᱱ ᱠᱮᱫᱟ᱾
ᱳ᱾
ᱟᱨᱠᱤ ᱞᱟᱦᱟ ᱧᱚᱜ ᱫᱚ ᱟᱨᱠᱤ ᱦᱳᱥᱴᱮᱞ ᱠᱚᱨᱮᱱᱟᱜ ᱚᱱᱮ ᱢᱮᱥ ᱠᱚᱨᱮ ᱛᱟᱦᱮᱸ ᱦᱩᱭ ᱠᱚᱜ-ᱟ᱾
ᱦᱮᱸᱻ ᱦᱮᱸ᱾
ᱦᱤᱛᱚᱜ ᱫᱚ ᱟᱫᱚ ᱠᱚᱞᱮᱡᱽ ᱨᱮ ᱟᱫᱚ ᱢᱮᱥ ᱨᱮ,
ᱟᱸᱻ
ᱟᱨ ᱛᱟᱦᱚᱞᱮ ᱚᱠᱟ ᱚᱠᱟ ᱥᱮᱫ ᱦᱳᱥᱴᱮᱞ ᱨᱮᱵᱤᱱ ᱛᱟᱦᱮᱸ ᱠᱟᱱᱟ?
ᱱᱚᱣᱟ ᱵᱮᱝᱜᱚᱞ ᱨᱮᱜᱮ᱾
ᱚ᱾
ᱱᱚᱜ-ᱚᱭ ᱟᱛᱳ ᱥᱟᱭᱤᱴ ᱠᱚᱨᱮ ᱟᱨᱠᱤ ᱳᱭ, ᱯᱚᱸᱣᱨᱚ ᱠᱩᱲᱤ ᱠᱤᱞᱳᱢᱤᱴᱟᱨ ᱥᱟᱺᱜᱤᱧ ᱨᱮ᱾
ᱮᱸᱻ
ᱚᱲᱟᱜ ᱠᱷᱚᱱ ᱪᱟ ᱦᱤᱡᱩᱜ ᱠᱟᱹᱴᱤᱡ ᱠᱚᱥᱴᱚ ᱵᱩᱡᱷᱟᱹᱜ ᱛᱮ ᱟᱫᱚ ᱢᱮ ᱨᱮ ᱛᱟᱦᱮᱸ ᱵᱟᱲᱟ ᱦᱩᱭ ᱠᱟᱱᱟ᱾
ᱦᱮᱸ᱾ ᱟᱫᱚ ᱤᱭᱟᱹ ᱧᱮᱞ ᱵᱤᱱ ᱪᱟᱞᱟᱣ ᱞᱮᱱᱟ ᱥᱮ ᱱᱤᱭᱟᱹ ᱫᱚ ᱵᱩᱨᱩ ᱯᱟᱨᱚᱢ ᱵᱩᱨᱩ ᱯᱟ ᱵᱩᱨᱩ ᱢᱟ ᱯᱟᱨᱚᱢᱮᱱᱟ, ᱟᱨ ᱦᱚᱸᱜ-ᱚᱭ ᱠᱷᱩᱚᱲᱤ ᱰᱩᱝᱨᱤ ᱯᱟᱨᱚᱢᱮᱱᱟ ᱠᱷᱩᱚᱲᱤ ᱰᱩᱝᱨᱤ ᱵᱤᱱ ᱪᱟᱞᱟᱣ ᱞᱮᱱᱟ?
ᱵᱟᱝ ᱪᱟ ᱦᱩᱭ ᱟᱠᱟᱱᱟ ᱚᱱᱟ ᱦᱚᱸ᱾ ᱪᱟᱞᱟᱣ ᱦᱩᱭ ᱠᱚᱜ-ᱟ ᱢᱮᱱᱛᱮ ᱢᱮᱱ ᱦᱩᱭ ᱞᱮᱱᱟ ᱟᱫᱚ ᱵᱟᱝ ᱪᱟᱞᱟᱣ ᱦᱩᱭ ᱞᱮᱱᱟ᱾
ᱟᱸᱻ
ᱱᱚᱣᱟ ᱞᱟᱦᱟ ᱫᱤᱱᱜᱮ ᱟᱨᱮ ᱡᱟᱹᱯᱩᱫ ᱠᱮᱫᱟ ᱟᱫᱚ ᱢᱚᱱᱮ ᱠᱚᱦᱚᱸ ᱠᱟᱹᱴᱤᱡ ᱵᱟᱹᱲᱤᱡ ᱧᱚᱜ ᱱᱟ᱾ ᱵᱩᱨᱩ ᱯᱟᱛᱟ ᱨᱮ ᱪᱟᱣ ᱦᱩᱭᱩᱜ ᱠᱚᱜ-ᱟ ᱩᱱ ᱦᱤᱞᱳᱜ ᱦᱚᱸ ᱫᱚᱢᱮ ᱫᱟᱜ ᱫᱟᱜ ᱠᱮᱫᱟᱭ᱾
ᱮᱸᱻ
ᱟᱨ᱾
ᱟᱨ ᱤᱭᱟᱹ ᱵᱤᱱ ᱪᱟᱞᱟᱣ ᱞᱮᱱᱟ ᱵᱩᱨᱩ?
ᱵᱟᱧᱪᱟᱣ ᱦᱩᱭ ᱟᱠᱟᱱᱟ ᱛᱩᱫ ᱠᱟᱛᱮᱫ ᱜᱮ ᱚᱲᱟᱜ ᱨᱮ ᱥᱟᱱᱟᱢᱟᱜ ᱫᱚᱛᱚ ᱠᱚ ᱵᱷᱟᱸᱫᱩᱲ ᱦᱩᱭᱱᱟ᱾ ᱱᱚᱣᱟ ᱡᱟᱹᱯᱩᱫ ᱠᱮᱫᱟ ᱩᱱ ᱦᱤᱞᱳᱜ ᱜᱮ᱾ ᱚᱰᱳᱝ ᱠᱟᱛᱮᱜ ᱜᱮ ᱪᱮᱫ ᱢᱚᱱᱮᱮ ᱠᱚᱦᱚᱸ ᱠᱟᱹᱴᱤᱡ ᱢᱚᱱᱮ ᱠᱚᱦᱚᱸ ᱠᱟᱹᱴᱤᱡ ᱵᱟᱹᱲᱤᱡ ᱵᱟᱲᱟᱭᱮᱱᱟ᱾
ᱟᱹᱞᱤᱧ ᱦᱚᱸ ᱤᱭᱟᱹ ᱫᱚ ᱵᱩᱨᱩ ᱫᱚ ᱵᱟᱟᱹᱞᱤᱧ ᱪᱟᱞᱟᱣ ᱫᱟᱲᱮᱭᱟᱫᱟ᱾ ᱚᱱᱠᱟ ᱢᱟᱱᱮ ᱢᱚᱱᱮ ᱠᱚᱦᱚᱸ ᱵᱟᱝ ᱴᱟᱱᱟᱣ ᱞᱮᱱᱟ ᱟᱫᱚ ᱟᱹᱞᱤᱧ ᱫᱚᱞᱤᱧ ᱪᱟᱞᱟᱣ ᱠᱟᱱᱟ ᱞᱟᱦᱟ ᱛᱮᱦᱚᱸ᱾ ᱟᱫᱚ ᱱᱤᱭᱟᱹ ᱫᱷᱟᱣ ᱫᱚ ᱚᱱᱠᱟ ᱪᱟᱞᱟᱣ ᱨᱮᱱᱟᱜ ᱟᱨᱠᱤ ᱢᱚᱱᱮ ᱵᱟᱭ ᱴᱟᱱᱟᱣ ᱞᱮᱼᱟ᱾ ᱟᱨ ᱠᱩᱲᱤ ᱰᱩᱝᱨᱤ ᱫᱚᱞᱤᱧ ᱪᱟᱞᱟᱣ ᱞᱮᱱᱟ ᱢᱳᱴᱟᱢᱩᱴᱤ ᱵᱷᱟᱜᱮ ᱜᱮᱠᱚ ᱦᱚᱲ ᱞᱮᱱᱟ ᱱᱤᱭᱟᱹ ᱵᱟᱨ ᱫᱚ᱾
ᱱᱤᱭᱟᱹ ᱱᱤᱭᱟᱹ ᱫᱷᱟᱣ ᱪᱟᱣ ᱦᱩᱭ ᱠᱚᱜᱼᱟ ᱢᱮᱱᱛᱮ ᱠᱷᱲᱟᱹ ᱡᱩᱨᱤ᱾ ᱟᱫᱚ ᱮᱱᱦᱤᱞᱳᱜ ᱜᱮ ᱟᱫᱚ ᱠᱷᱮᱞᱳᱰ ᱦᱚᱸ ᱛᱟᱦᱮᱸ ᱠᱟᱱᱟ᱾
ᱟᱸ ᱯᱷᱩᱰᱩ
ᱦᱳᱭ ᱦᱳᱭ᱾ ᱦᱳᱭ ᱯᱷᱩᱴᱵᱚᱞ ᱜᱮ᱾ ᱟᱫᱚ ᱢᱤᱫᱴᱟᱝ ᱤᱛᱩᱱ ᱟᱥᱲᱟ ᱨᱮᱜᱮ ᱢᱤᱫᱴᱟᱝ ᱜᱚᱢᱠᱮ ᱪᱟᱣ ᱫᱚᱭ ᱢᱮᱱ ᱮᱫᱟ᱾
ᱦᱮᱸ᱾
ᱤᱛᱩᱱ ᱟᱥᱲᱟ ᱢᱤᱫᱴᱟᱝ ᱥᱟᱵ ᱦᱩᱭ ᱟᱠᱟᱱᱟ, ᱚ ᱱᱛᱮᱜᱮ ᱛᱟᱦᱞᱮ ᱜᱟᱛᱮᱜ ᱵᱤᱱ ᱟᱵᱤᱱ ᱦᱚᱸ᱾ ᱚ ᱟᱫᱚ ᱴᱷᱤᱠ ᱜᱮᱭᱟ ᱛᱟᱦᱚᱞᱮ ᱜᱟᱛᱮ ᱦᱩᱭᱩᱜ-ᱟ᱾ ᱛᱟᱦᱞᱮ ᱠᱷᱩᱨᱤ ᱰᱩᱨᱤ ᱯᱚᱨᱮᱨ ᱵᱚᱪᱚᱨ ᱪᱟᱣ ᱜᱟᱱᱚᱜ-ᱟ ᱱᱤᱭᱟᱹ ᱠᱟᱹᱴᱤᱡ ᱠᱷᱮᱞᱳᱰ ᱦᱩᱭ ᱞᱮᱱ ᱜᱮ ᱡᱮ ᱛᱟᱦᱚᱞᱮ᱾
ᱦᱮᱸ᱾
ᱡᱚᱠᱷᱚᱱ ᱤᱛᱩᱱ ᱟᱥᱲᱟ ᱨᱮᱭᱟᱜ ᱴᱤᱢ ᱠᱟᱱᱟ ᱥᱮ᱾
ᱦᱮᱸ, ᱟᱫᱚ ᱤᱭᱟᱹ ᱛᱤᱱ ᱥᱮᱨᱢᱟ ᱠᱷᱚᱱᱟᱜ ᱵᱤᱱ ᱠᱷᱮᱞ ᱠᱟᱱᱟ ᱯᱷᱩᱴᱵᱚᱞ ᱫᱚ?
ᱠᱷᱮᱞᱳ ᱦᱩᱭᱩᱜ ᱠᱟᱱᱟ ᱮᱠᱷᱚᱱ ᱮᱸ ᱦᱩᱰᱤᱧ ᱩᱢᱮᱨ ᱠᱷᱚᱱ ᱜᱮ᱾
ᱚ ᱚᱠᱟ ᱚᱠᱟ ᱡᱟᱭᱜᱟ ᱨᱮᱵᱮᱱ ᱠᱷᱮᱞᱟ?
ᱵᱟᱝ ᱜᱮ ᱤᱭᱟᱹ ᱢᱤᱰᱤᱞ ᱨᱮ ᱟᱨᱠᱤ᱾ ᱦᱳᱭ ᱦᱳᱭ᱾
ᱪᱮᱫ ᱤᱭᱟᱹ ᱢᱟᱱᱮ ᱯᱚᱭᱥᱟ ᱠᱷᱮᱞ ᱜᱮᱵᱮᱱ ᱪᱟᱞᱟᱜᱼᱟ, ᱥᱮ ᱮᱢᱱᱤ? ᱟᱨ ᱱᱚᱜ-ᱚᱭ ᱵᱚᱭᱞᱟᱨ ᱠᱷᱮᱞ ᱠᱚ ᱤᱭᱟᱹ ᱠᱚ?
ᱮᱠᱷᱚᱱ ᱫᱚ ᱚᱱᱠᱟ ᱫᱚ ᱟᱫᱚ ᱦᱳᱥᱴᱮᱞ ᱠᱷᱚᱱ ᱛᱚ ᱟᱫᱚ ᱚᱠᱟᱴᱟᱜ ᱟᱫᱚ ᱪᱮᱫ ᱞᱮ ᱞᱮᱠᱟ ᱠᱚ ᱥᱟᱵᱟ᱾ ᱥᱳᱨ ᱨᱮ ᱦᱩᱭᱩᱜ ᱢᱟ ᱫᱚ ᱵᱚᱭᱞᱟᱨ ᱠᱷᱮᱞᱳ ᱚᱱᱟ ᱦᱚᱸ ᱥᱟᱵ ᱦᱩᱭᱩᱜ ᱜᱮᱭᱟ᱾
ᱦᱮᱸ᱾
ᱟᱫᱚ ᱠᱚ ᱢᱮᱱᱟ ᱥᱩᱨ ᱨᱮ ᱠᱟᱱᱟ ᱛᱚ ᱟᱫᱚ, ᱪᱚ ᱵᱚᱱ ᱥᱟᱵᱟᱜ ᱞᱮᱜᱮ᱾
ᱟᱫᱚ ᱤᱭᱟᱹ ᱦᱳᱥᱴᱮᱞ ᱠᱷᱚᱱᱟᱜ ᱜᱮ ᱢᱟᱱᱮ ᱯᱷᱩᱞ ᱴᱤᱢ ᱠᱚ ᱪᱟᱞᱟᱜ ᱛᱟᱯᱮᱭᱟ?
ᱦᱚᱸ ᱯᱷᱩᱞ ᱴᱤᱢ ᱠᱚ ᱪᱟᱜ ᱜᱮᱭᱟ ᱟᱫᱚ, ᱟᱫᱚ ᱚᱠᱚᱭ ᱪᱮᱫ ᱞᱮᱠᱟᱼᱼ ᱫᱚᱢᱮ ᱥᱟᱵᱟᱠᱟ ᱫᱚ ᱚᱝᱠᱟ ᱜᱮ ᱪᱟᱣ ᱦᱩᱭᱩᱜ ᱜᱮᱭᱟ᱾
ᱦᱮᱸ, ᱦᱮᱸ᱾
ᱪᱟᱞᱟᱣᱮᱱ ᱥᱮᱨᱢᱟ ᱫᱚ ᱫᱚᱢᱮ ᱜᱮ ᱠᱷᱮᱞ ᱦᱩᱭᱱᱟ ᱛᱚ᱾
ᱦᱮᱸᱜ-ᱮ ᱯᱨᱟᱭᱤᱡ ᱠᱚᱯᱮ ᱟᱹᱜᱩ ᱵᱟᱲᱟ ᱞᱮᱫᱟ᱾
ᱦᱸ ᱯᱨᱟᱭᱤᱡᱽ ᱠᱚ ᱟᱹᱜᱩ ᱵᱟᱲᱟ ᱦᱩᱭᱱᱟ ᱟᱨ ᱴᱟᱠᱟ ᱠᱷᱮᱞ ᱠᱚᱫᱚ ᱥᱟᱵ ᱵᱟᱲᱟ ᱦᱩᱭ
ᱚ ᱟᱨ ᱤᱭᱟᱹ ᱴᱟᱠᱟ ᱠᱷᱮᱞ ᱨᱮᱫᱚ ᱛᱤᱱᱟᱹᱜ ᱠᱟᱛᱮ ᱯᱮ ᱦᱟᱛᱟᱣᱟ? ᱢᱟᱱᱮ ᱡᱩᱫᱤ ᱯᱷᱟᱭᱱᱟᱞ ᱯᱮ ᱦᱟᱛᱟᱣᱟ ᱢᱟᱱᱮ ᱯᱨᱟᱭᱤᱡᱽ ᱯᱨᱟᱭᱤᱡᱽ ᱦᱤᱥᱟᱹᱵ ᱛᱮ᱾
ᱦᱳᱭ ᱯᱨᱟᱭᱤᱡᱽ ᱦᱤᱥᱟᱹᱵ ᱛᱮ᱾
ᱚ᱾ ᱟᱨ ᱵᱟᱝ ᱡᱩᱫᱤ ᱛᱟᱣ ᱢᱟᱱᱮ ᱢᱤᱫᱴᱟᱝ ᱡᱩᱫᱤ ᱯᱨᱟᱭᱤᱡᱽ ᱡᱩᱫᱤ ᱵᱟᱯᱮ ᱦᱟ ᱛᱟᱣ ᱫᱟᱲᱮᱭᱟᱫᱟ ᱡᱩᱫᱤ ᱦᱟᱨᱟᱮᱱᱟ ᱯᱮ, ᱛᱟᱦᱚᱞᱮ ᱯᱚᱭᱥᱟ ᱯᱮ ᱦᱟᱛᱟᱣ ᱜᱮᱭᱟ᱾
ᱵᱟᱝᱟ ᱟᱫᱚ ᱠᱟᱛᱷ ᱚᱱᱠᱟ ᱜᱮ ᱠᱟᱛᱷᱟ ᱵᱟᱛ ᱠᱟᱛᱮ ᱪᱟᱣ ᱦᱩᱭᱩᱜ-ᱟ ᱟᱫᱚ᱾ ᱫᱟᱜ ᱫᱟᱭ ᱛᱮᱫᱚ ᱵᱟᱝ ᱠᱷᱮᱞ ᱠᱟᱱᱟ ᱥᱮ ᱮᱠᱷᱚᱱ ᱜᱟᱛᱮ ᱜᱤᱫᱽᱨᱟᱹ ᱠᱚᱣᱟᱜ ᱛᱮᱜᱮ ᱟᱫᱚ ᱵᱟᱝ ᱦᱩᱭ ᱠᱟᱱᱟ᱾
ᱵᱷᱟᱜᱮ ᱜᱮᱯᱮ ᱠᱷᱮᱞ ᱵᱷᱟᱜᱮ ᱜᱮᱯᱮ ᱠᱷᱮᱞ ᱠᱟᱱᱟ ᱛᱟᱦᱚᱞᱮ? ᱦᱮᱸ᱾ ᱟᱹᱰᱤ ᱡᱟᱭᱜᱟ ᱠᱷᱚᱱᱟᱜ ᱛᱟᱦᱚᱞᱮ ᱯᱨᱟᱭᱤᱡ ᱯᱮ ᱟᱹᱜᱩ ᱠᱟᱫᱟ᱾
ᱦᱳᱭ ᱟᱹᱜᱩ ᱵᱟᱲᱟ ᱦᱩ ᱠᱟᱱᱟ, ᱮᱠᱷᱚᱱ ᱚᱸᱜ ᱯᱨᱟᱭᱤᱡᱽ ᱠᱚᱛᱮ ᱫᱚ ᱢᱟᱨᱮ ᱠᱞᱟᱵᱽ ᱚᱲᱟᱜ ᱠᱚ ᱯᱮᱨᱮᱡ ᱠᱟᱱᱟ ᱮᱠᱷᱚᱱ ᱫᱚ᱾
ᱦᱚᱸ ᱦᱚᱸ᱾ ᱥᱮ ᱨᱚᱠᱚᱢ ᱢᱟᱨᱟᱝ ᱠᱷᱮᱞ ᱯᱮ ᱠᱷᱮᱞ ᱠᱟᱫᱟ ᱡᱟᱦᱟᱸ ᱡᱟᱭᱜᱟ ᱠᱚᱨᱮ?
ᱦᱮᱸ ᱯᱤᱭᱟ ᱯᱤᱭᱟ ᱠᱷᱮᱞ ᱦᱳᱭ ᱞᱮᱱᱟ᱾ ᱯᱤᱭᱟ ᱜᱮᱢ ᱠᱷᱮᱞ ᱦᱩᱭ ᱞᱮᱱᱟ᱾ ᱢᱟᱨᱟᱝᱼᱟᱜ ᱟᱫᱚ ᱵᱟᱝ ᱠᱷᱮᱞ ᱦᱩᱭ ᱠᱟᱱᱟ᱾
ᱟᱫᱚ ᱟᱹᱜᱩ ᱟᱹᱜᱩ ᱫᱟᱲᱮ ᱞᱮ ᱫᱟ ᱯᱮ? ᱯᱨᱟᱭᱤᱡᱽ ᱦᱟᱛᱟᱣ ᱞᱮᱫᱟ ᱯᱮ?
ᱦᱮᱸ, ᱢᱤᱫᱴᱟᱝ ᱟᱹᱜᱩ ᱦᱳᱭ ᱞᱮᱱᱟ᱾ᱟᱨ ᱵᱟᱨᱭᱟ ᱫᱚ ᱠᱟᱹᱴᱤᱡ ᱛᱷᱚᱲᱟ ᱛᱷᱚᱲᱟ ᱧᱚᱜ ᱠᱟ ᱤᱭᱟᱹ ᱦᱳᱭ ᱠᱟᱱᱟ ᱥᱮᱢᱤ ᱨᱮ ᱠᱟᱴᱟᱣ ᱦᱳᱭ ᱠᱟᱱᱟ᱾ ᱢᱟᱨᱮ ᱚᱱᱟ ᱯᱨᱟᱭᱤᱡᱽ ᱜᱮᱢ ᱥᱟᱵ ᱠᱟᱜᱼᱟ ᱟᱫᱚ ᱢᱟᱨᱟᱝ ᱵᱟᱢ ᱪᱟᱣ ᱫᱟᱲᱮᱣᱟ ᱫᱟ ᱟᱫᱚ ᱠᱟᱹᱴᱤᱡ ᱢᱚᱱᱮ ᱠᱚᱦᱚᱸ ᱟᱫᱚ ᱩᱠᱩᱞ ᱯᱩᱠᱩᱞᱚᱜ ᱜᱮᱭᱟ ᱥᱮ᱾ ᱵᱷᱟᱜᱮ ᱵᱷᱟᱜᱮ ᱟᱨ ᱯᱞᱮᱭᱟᱨ ᱠᱚ ᱦᱟᱨᱟᱣ ᱦᱩᱭ
ᱦᱮᱸ᱾ ᱟᱫᱚ ᱚᱱᱮ ᱤᱧ ᱦᱚᱸ ᱱᱤᱡᱮ ᱦᱚᱧ ᱪᱟᱞᱟᱜ ᱜᱮᱭᱟ ᱛᱚ, ᱢᱟᱱᱮ ᱚᱱᱠᱟᱱ ᱢᱟᱨᱟᱝ ᱠᱷᱮᱞ ᱠᱚᱨᱮ ᱫᱚ ᱵᱟᱹᱧ ᱪᱟᱞᱟᱣ ᱵᱟᱲᱟ ᱠᱟᱱᱟ᱾
ᱢᱟᱱᱮ ᱥᱮᱨᱚᱠᱚᱢ ᱢᱤᱱᱤ ᱟᱨᱠᱤ ᱢᱤᱱᱤ ᱴᱷᱮᱱ ᱤᱭᱟᱹ ᱠᱚᱨᱮ᱾ ᱟ ᱵᱚᱭᱞᱟ ᱠᱷᱚᱞ ᱠᱷᱮᱞ ᱠᱚᱨᱮ ᱜᱮ ᱵᱤᱥᱤ ᱪᱟᱞᱟᱣ ᱵᱟᱲᱟ